ᱦᱳᱭ ᱡᱚᱦᱟᱨ ᱜᱮ᱾
ᱚ ᱞᱮᱭ ᱵᱟᱲᱟᱭᱵᱤᱱ ᱪᱮᱜ ᱞᱮᱠᱟ ᱢᱮᱱᱟᱜ ᱵᱤᱱᱟ?
ᱦᱚᱸ ᱱᱤᱛ ᱜᱷᱟᱹᱲᱤᱡ ᱫᱚ ᱵᱮᱥ ᱜᱮ᱾ ᱟᱹᱵᱤᱱ ᱪᱮᱜ ᱞᱮᱠᱟ ᱢᱮᱱᱟᱜ ᱵᱤᱱᱟ?
ᱦᱚᱸ ᱵᱮᱥ ᱵᱟᱲᱟ ᱜᱮ᱾
ᱵᱮᱥ ᱵᱟᱲᱟ ᱜᱮ᱾
ᱦᱳᱭ
ᱟᱫᱚ ᱛᱟᱦᱞᱮ ᱡᱚᱢ ᱠᱚᱫᱚ ᱦᱩᱭᱱᱟ ᱥᱮ ᱵᱟᱝ?
ᱦᱮᱸ ᱡᱚᱢ ᱠᱚᱫᱚ ᱟᱹᱣᱨᱤᱭᱟᱜᱼᱟ᱾
ᱟᱹᱨᱤᱭᱟᱜ-ᱟ ᱟᱨ ᱵᱚᱞ ᱠᱚᱫᱚ ᱠᱷᱮᱞ ᱵᱟᱲᱟᱭ ᱜᱮᱭᱟᱵᱤᱱ ᱥᱮᱚ ᱵᱟᱝ?
ᱵᱟᱝ ᱞᱤᱧ ᱠᱷᱮᱞ ᱜᱮᱭᱟ ᱚᱱᱟᱹᱜ ᱴᱟ ᱫᱚ᱾
ᱚᱻ ᱛᱟᱦᱚᱞᱮ ᱵᱚᱞ ᱠᱚᱫᱚ ᱵᱟᱹᱵᱤᱱ ᱠᱷᱮᱞ ᱵᱟᱲᱟᱭ ᱜᱮᱭᱟ ᱵᱟᱝ?
ᱩᱦᱩᱸᱜ
ᱚ ᱟᱹᱞᱤᱧ ᱢᱟ ᱤᱱᱛᱚᱜ ᱜᱮ ᱠᱟᱛᱮᱜ ᱟᱫᱚ ᱛᱩᱯᱩᱢᱳᱯᱳ ᱠᱟᱛᱮᱫ ᱫᱩᱲᱩᱵ ᱦᱩᱭ ᱠᱟᱱᱟ᱾
ᱢᱟᱱᱮ ᱦᱳᱢ ᱴᱤᱢ ᱛᱟᱹᱵᱤᱱ ᱥᱮ ᱢᱟᱱᱮ ᱵᱟᱭᱨᱮ ᱵᱟᱭᱨᱮ ᱨᱮᱱ ᱠᱟ
ᱵᱟᱝ ᱵᱟᱝ ᱟᱫᱚ ᱦᱳᱥᱴᱮᱞ ᱨᱮ ᱢᱮᱱᱟᱜ ᱞᱤᱧᱟ ᱛᱚ ᱟᱹᱞᱤᱧ ᱫᱚ᱾
ᱟᱪᱪᱷᱟ
ᱦᱳᱭ ᱟᱫᱚ ᱯᱮᱠᱴᱤᱥ ᱱᱟᱭ ᱡᱟᱦᱟᱸ ᱜᱮ᱾
ᱦᱩᱸ
ᱟᱫᱚ ᱫᱟᱜ ᱞᱮᱫᱟᱭ ᱛᱮᱦᱮᱱ ᱟᱯᱮᱥᱮᱜ?
ᱦᱚᱸ ᱛᱟᱨᱟᱥᱤᱧ ᱵᱮᱲᱟᱲ ᱫᱟᱜ ᱠᱮᱫᱟᱭ᱾
ᱦᱮᱸ ᱟᱞᱮᱥᱮᱜ ᱢᱟ ᱠᱟᱹᱡ ᱠᱟᱹᱡ ᱮ ᱡᱚᱨᱚ ᱠᱮᱜ ᱛᱮ ᱟᱫᱚ ᱵᱟᱭ ᱡᱚᱨᱚᱞᱫᱟ᱾
ᱵᱟᱝᱟ ᱱᱚᱛᱮ ᱫᱚ ᱡᱳᱨ ᱜᱮ ᱫᱟᱜ ᱠᱟᱫᱟᱭ ᱵᱮᱥᱤ ᱧᱚᱜ᱾
ᱡᱳᱨ ᱜᱮ ᱵᱟᱝ?
ᱦᱳᱭ
ᱟᱫᱚ ᱛᱟᱦᱚᱞᱮ ᱪᱟᱥᱵᱟᱥ ᱠᱚᱫᱚ ᱪᱮᱜᱠᱟ ᱪᱟᱞᱟᱜ ᱠᱟᱱᱟ ᱜᱚᱝᱠᱮ?
ᱪᱟᱥᱵᱟᱥ ᱪᱟᱞᱟᱜ ᱠᱟᱱᱟ ᱱᱟᱯᱟᱭ ᱜᱮ, ᱠᱷᱩᱵ ᱢᱟᱱᱮ ᱠᱷᱟᱨᱟᱯ ᱫᱚ ᱵᱟᱝ ᱦᱳᱭ᱾
ᱪᱮᱜ ᱠᱚᱵᱤᱱ ᱪᱟᱥ ᱠᱟᱫᱟ?
ᱪᱟᱥ ᱵᱚᱞᱛᱮ ᱥᱚᱵᱽᱡᱤ ᱢᱚᱫᱷᱮ ᱨᱮ ᱢᱮᱱᱟᱹᱜᱼᱟ ᱠᱚᱨᱚᱞᱟ᱾
ᱠᱚᱸᱰᱷᱟ?
ᱠᱚᱨᱚᱞᱟ ᱠᱚᱨᱞᱟ ᱢᱟᱱᱮ ᱠᱟᱞᱞᱟ᱾
ᱚ ᱠᱟᱹᱞᱞᱟ ᱵᱟᱝ? ᱟᱨ
ᱟᱨ ᱥᱚᱥᱟ ᱠᱚ ᱪᱟᱥ ᱢᱮᱱᱟᱜᱼᱟ᱾
ᱤᱱᱟᱹ ᱠᱚᱜᱮ?
ᱦᱚᱸ ᱤᱱᱟᱹ ᱜᱮ ᱪᱟᱥ ᱦᱩᱭ ᱠᱟᱱᱟ ᱱᱤᱛᱚᱜ ᱫᱚ ᱱᱟᱸᱜ ᱠᱷᱚᱱ ᱦᱳᱲᱳ ᱪᱟᱥ ᱱᱟᱜ ᱥᱤᱡᱤᱱ ᱠᱟᱱᱟ᱾ ᱟᱫᱚ ᱵᱟᱹᱲᱛᱤ ᱫᱚ ᱱᱟᱹᱜ ᱠᱷᱟᱡ ᱡᱟᱦᱟᱱᱟᱜ ᱠᱚᱫᱚ ᱵᱟᱝᱞᱤᱧ ᱨᱚᱦᱚᱭ ᱠᱟᱫᱟ᱾
ᱚ
ᱟᱨ ᱥᱚᱥᱟ ᱫᱚ ᱱᱟᱜ ᱠᱷᱟᱱ, ᱦᱮᱸ ᱞᱟᱹᱭᱵᱤᱱ᱾
ᱚ ᱞᱟᱹᱭ ᱫᱟᱞᱤᱧ ᱟᱞᱮᱢᱟ ᱟᱹᱛᱩ ᱫᱤᱥᱚᱢ ᱨᱮ ᱱᱤᱭᱟᱹ ᱜᱷᱟᱹᱲᱤᱡ ᱫᱚ ᱦᱩᱲᱩ ᱞᱤᱭᱮ ᱜᱮ ᱠᱚ ᱪᱟᱞᱟᱜ ᱠᱟᱱᱟ᱾ ᱟᱫᱚ ᱦᱩᱲᱩ ᱠᱚᱜᱮ ᱠᱚ ᱪᱟᱥ ᱠᱟᱫᱟ ᱦᱚᱸ ᱞᱮᱵᱤᱱ᱾
ᱞᱮᱹᱭ ᱫᱟᱞᱤᱧ ᱟᱞᱤᱧᱟᱜ ᱫᱚ ᱮᱠᱷᱚᱱ ᱱᱤᱭᱟᱹ ᱜᱷᱟᱹᱲᱤᱡ ᱫᱚ ᱥᱚᱥᱟᱨᱮ ᱜᱮ ᱴᱟᱭᱤᱢ ᱫᱚ ᱦᱟᱸᱜ ᱫᱚ ᱵᱮᱥᱤ ᱪᱟᱞᱟᱜ ᱠᱟᱱᱟ, ᱠᱟᱨᱚᱱ ᱥᱚᱥᱟ ᱫᱚ ᱱᱟᱜ ᱠᱷᱟᱱ ᱢᱤᱫ ᱫᱤᱱ ᱪᱷᱟᱰᱟ ᱠᱟᱛᱮᱫ ᱜᱚᱰ ᱦᱩᱭᱩᱜ ᱠᱟᱱᱟ ᱥᱮ ᱫᱤᱱ
ᱟᱨ ᱫᱟᱢ ᱢᱟ ᱵᱷᱟᱜᱮ ᱜᱮ ᱢᱮᱱᱟᱜᱼᱟ?
ᱦᱚᱸ
ᱛᱟᱦᱚᱞᱮ ᱵᱷᱟᱹᱜᱮ ᱜᱮ ᱫᱤᱱ ᱪᱟᱞᱟᱜ ᱠᱟᱱ ᱛᱟᱵᱤᱱᱟ ᱵᱟᱝ
ᱦᱳᱭ ᱚᱱᱟ ᱠᱚᱨᱮ ᱫᱚ ᱡᱟᱹᱥᱛᱤ ᱠᱟᱭ ᱛᱮᱜᱮ ᱫᱤᱱ ᱢᱟ ᱯᱚᱨᱚᱢᱚᱜ ᱠᱟᱱᱟ᱾
ᱟᱨ ᱛᱤᱱᱟᱹᱜ ᱜᱟᱱ ᱵᱮᱱ ᱨᱚᱦᱚᱭ ᱟᱠᱟᱫ ᱛᱮ?
ᱫᱚᱥ ᱠᱟᱴᱷᱟ ᱨᱮ ᱦᱚᱛᱚ ᱟᱹᱰᱤ ᱜᱟᱱ
ᱜᱚᱜ ᱜᱚᱜ ᱛᱮᱵᱤᱱ ᱞᱟᱸᱜᱟ ᱪᱟᱵᱟ ᱜᱚᱫᱚᱜᱼᱟ ᱾
ᱦᱮ ᱦᱮᱸ
ᱚᱲᱟᱜ ᱦᱚᱲ ᱛᱮᱜᱮᱯᱮ ᱜᱚᱜ ᱫᱟ ᱵᱟᱝ
ᱦᱮᱸ ᱚᱲᱟᱜ ᱦᱚᱲ ᱛᱮᱜᱮ ᱾
ᱚᱸ
ᱚᱱᱛᱮ ᱫᱚ ᱛᱟᱦᱚᱞᱮ ᱪᱮᱜ ᱠᱚᱠᱚ ᱪᱟᱥᱟ ᱟᱵᱮᱱ ᱥᱮᱱ ᱚᱱᱛᱮ? ᱢᱮᱫᱟᱹᱧ ᱚᱱᱟ ᱫᱷᱟᱨᱮ ᱫᱚ ᱪᱮᱫ ᱠᱚᱠᱚ ᱪᱟᱥ ᱜᱮᱭᱟ?
ᱟᱞᱮ ᱫᱷᱟᱨᱮ ᱦᱚᱸ ᱥᱚᱵᱽᱡᱤ ᱠᱚᱠᱚ ᱪᱟᱥ ᱜᱮᱭᱟ ᱟᱫᱚ ᱦᱚᱜ ᱚᱚᱭ ᱤᱭᱟᱹᱮ ᱠᱚᱨᱮᱱᱟᱜ ᱠᱚᱠᱚ ᱵᱮᱸᱜᱟᱲ ᱠᱚᱠᱚ ᱪᱟᱥ ᱟᱠᱟᱫᱟ ᱠᱤᱪᱷᱩᱩᱜᱟᱱ ᱟᱨ ᱚᱠᱚᱭ ᱠᱚᱫᱚ ᱠᱚᱯᱤ ᱠᱚ ᱠᱚᱯᱷᱤ ᱫᱚ ᱵᱟᱝ ᱪᱮᱫ ᱞᱟᱭᱟ ᱦᱟᱯᱮ ᱤᱭᱟ ᱠᱚ ᱮᱢ ᱢᱟᱪᱷᱟ ᱥᱚᱥᱟ ᱠᱚ ᱮᱢᱟᱱ ᱠᱚᱠᱚ ᱨᱚᱦᱚᱭ ᱫᱟ ᱾ ᱦᱮᱸ
ᱦᱩᱲᱩ ᱫᱚ ᱛᱤᱱ ᱜᱟᱱ ᱠᱚ ᱪᱟᱥ
ᱦᱩᱲᱩ ᱫᱚ ᱟᱞᱮᱭᱟᱜ ᱢᱟᱴᱷ ᱨᱮᱫᱚ ᱡᱟᱹᱥᱛᱤ ᱜᱮ ᱦᱩᱭᱩᱜ ᱜᱮᱭᱟ ᱢᱟᱱᱮ ᱚᱱᱟᱜᱮ ᱵᱤᱥᱤ ᱠᱚ ᱪᱟᱥ ᱜᱮᱭᱟ ᱟᱨᱠᱤ
ᱥᱚᱵᱡᱤ ᱠᱷᱚᱱ ᱢᱟᱱᱮ ᱦᱩᱭᱟᱭ ᱡᱟᱹᱥᱛᱤ
ᱦᱮᱸ ᱦᱮᱸ ᱥᱚᱵᱽᱡᱤ ᱠᱷᱚᱱ ᱦᱩᱲᱩ ᱜᱮ ᱵᱤᱥᱤ ᱟᱞᱩ ᱥᱤᱡᱤᱱ ᱛᱮ ᱠᱷᱟᱹᱞᱤ ᱟᱞᱩ ᱠᱚ ᱪᱟᱥᱟ ᱰᱷᱮᱨ ᱧᱚᱜ ᱟᱨ ᱦᱩᱭᱩᱜ ᱠᱟᱱᱟ ᱚᱱᱟ ᱵᱟᱫᱟᱢ
ᱦᱮ ᱦᱮᱸ
ᱟᱨ ᱵᱟᱠᱷᱟᱱ ᱫᱚ ᱦᱩᱲᱩ ᱜᱮ
ᱟᱪᱪᱷᱟ ᱦᱳᱲᱩ ᱵᱚᱞᱛᱮ ᱪᱮᱫ ᱦᱳᱲᱩ ᱵᱟᱯᱮ ᱪᱟᱥ ᱜᱮᱭᱟ?
ᱮᱢᱱᱤ ᱟᱵᱚᱣᱟᱜ ᱡᱟᱦᱟᱸ ᱠᱷᱚᱨᱟ ᱵᱷᱚᱨᱥᱟ ᱵᱚ ᱨᱚᱦᱚᱭ ᱜᱮᱭᱟ ᱚᱱᱠᱟᱱᱟᱜ ᱦᱩᱲᱩ ᱠᱚᱜᱮ
ᱟᱪᱪᱷᱟ
ᱦᱳᱭ
ᱢᱟᱱᱮ ᱟᱹᱵᱤᱱ ᱦᱚᱸ ᱢᱟᱴᱷ ᱠᱟᱹᱢᱤᱨ ᱨᱮ ᱡᱩᱲᱟᱹᱣ ᱢᱮᱱᱟᱜ ᱵᱤᱱᱟ ᱥᱮ ᱱᱤᱭᱟᱹ ᱜᱷᱟᱹᱲᱤᱡ ᱫᱚ ᱠᱷ ᱟᱹᱵᱤᱱ ᱫᱚ ᱯᱟᱦᱟᱨ ᱠᱚᱨᱮ ᱜᱮ ᱵᱮᱱ ᱛᱟᱦᱮᱱᱟ
ᱟᱫᱚ ᱱᱤᱭᱟᱹ ᱜᱷᱟᱹᱲᱤᱡ ᱫᱚ ᱵᱟᱦᱦᱨᱮ ᱨᱮᱜᱮ ᱢᱮᱱᱟᱜ ᱞᱤᱧᱟᱹ ᱟᱫᱚ ᱚᱲᱟᱜ ᱠᱚᱥᱱ ᱪᱟᱣ ᱞᱮᱱᱠᱷᱟᱱ ᱟᱨᱚ ᱛᱚ ᱦᱩᱭᱩᱜᱼᱟ ᱦᱟᱸᱜ
ᱦᱟᱸ
ᱦᱳᱭ
ᱟᱹᱞᱤᱧ ᱴᱟᱜᱮ ᱱᱟᱜ ᱠᱷᱟᱱ ᱡᱚᱢ ᱠᱚᱫᱚ ᱟᱹᱣᱨᱤᱭᱟᱜ ᱟᱨ ᱟᱹᱵᱤᱱ ᱫᱚ ᱛᱤᱨᱮᱵᱤᱱ ᱡᱚᱢᱟ?
ᱚ ᱟᱹᱞᱤᱧ ᱫᱚ ᱦᱚᱜᱼ ᱚᱭ ᱛᱚ ᱫᱩᱲᱩᱵ ᱠᱟᱱᱟᱞᱤᱧ ᱫᱟᱠᱟᱭ ᱤᱥᱤᱱ ᱪᱟᱞᱟᱜ ᱠᱟᱱᱟ ᱾ ᱟᱫᱚ ᱦᱳᱥᱴᱮᱞ ᱠᱚᱲᱟ ᱠᱚ ᱡᱤᱞ ᱠᱤᱨᱤᱧ ᱠᱚ ᱪᱟᱞᱟᱣ ᱟᱠᱟᱱᱟ ᱟᱫᱚ ᱡᱤᱞ ᱟᱹᱜᱩ ᱞᱮᱠᱷᱟᱱ ᱜᱮ ᱤᱥᱤᱱ ᱵᱟᱥᱚ ᱟᱨᱥ ᱠᱟᱛᱮᱮᱫ ᱟᱫᱚ ᱡᱚᱢ ᱠᱟᱛᱮ ᱟᱫᱚ ᱠᱷᱮᱞ ᱚᱟᱨᱞᱰ ᱠᱟᱯ ᱪᱟᱞᱟᱜ ᱠᱟᱱᱟ ᱛᱚ
ᱟᱪᱪᱷᱟ ᱟᱪᱪᱷᱟ
ᱟᱫᱚ ᱚᱱᱟ ᱠᱚᱜᱮ ᱧᱮᱞ ᱵᱟᱲᱟ ᱦᱩᱭᱩᱜ ᱠᱟᱱᱟ ᱪᱤᱠᱟᱹᱛᱮ
ᱚ ᱟᱫᱚ ᱪᱮᱫ ᱢᱳᱵᱟᱭᱤᱞ ᱨᱮᱯᱮ ᱧᱮᱞ ᱫᱟ ᱪᱮ ᱢᱟᱱᱮ ᱢᱟᱨᱟᱝ ᱧᱚᱜ ᱚᱡᱟᱨᱮ
ᱵᱟᱝ ᱵᱟᱝ ᱵᱟᱝ ᱴᱤᱵᱷᱤ ᱢᱮᱱᱟᱜ ᱛᱟᱞᱮᱭᱟ ᱦᱥᱴᱮᱞ ᱨᱮ ᱾
ᱦᱚᱥᱴᱮᱞ ᱨᱮ ᱛᱤᱱᱟᱹᱜ ᱜᱟᱱ ᱱᱤᱛᱚᱜ? ᱦᱳᱭ ᱟᱨᱠᱤ ᱞᱟᱹᱭᱞᱤᱡᱧ ᱦᱳᱥᱴᱮᱞ ᱨᱮ ᱛᱤᱱᱟᱹᱜ ᱜᱟᱱ ᱢᱟᱱᱮ ᱠᱚᱲᱟ ᱠᱚ ᱥᱮ ᱠᱩᱲᱤ ᱠᱚᱦᱚᱸ ᱯᱮ ᱛᱟᱦᱮᱱ ᱜᱮᱭᱟ
ᱦᱩᱸ ᱦ ᱟᱞᱮ ᱢᱟᱱᱮ ᱾ ᱥᱩᱯᱩᱨᱫ ᱵᱟᱝ ᱟᱱ ᱟᱨ ᱠᱤᱲᱤᱭᱟ
ᱟᱪᱪᱷᱟ ᱚᱱᱟ ᱠᱤᱨᱤᱧ ᱢᱟᱱᱮ ᱥᱚᱵᱡᱤ ᱵᱟᱡᱟᱨ ᱠᱚ ᱡᱮᱞ ᱵᱟᱡᱟᱨ ᱠᱚᱫᱚ ᱡᱷᱚᱛᱚ ᱟᱯᱮ ᱠᱚᱣᱟᱜ ᱜᱮ ᱫᱟᱭᱤ ᱛᱚ ᱵᱟᱝ?
ᱦᱚᱸ ᱦᱚᱸ
ᱜᱚᱢᱠᱮ ᱟᱸᱡᱚᱢᱚᱜ ᱠᱟᱱᱟ ᱛᱚ?
ᱦᱚᱸ ᱟᱸᱡᱚᱢᱚᱜ ᱠᱟᱱᱟ
ᱞᱟᱹᱭ ᱮᱫᱟᱞᱤᱧ ᱴᱷᱤᱠ ᱴᱷᱟᱠ ᱟᱸᱡᱚᱢᱚᱜ ᱠᱟᱱᱟ ᱛᱚ ᱟᱪᱪᱷᱟ ᱟᱪᱪᱷᱟ
ᱦᱚᱭ ᱚᱸᱡᱚᱢᱚᱜ ᱠᱟᱱ ᱛᱟᱵᱤᱱᱟ ᱞᱟᱹᱭᱵᱤᱱ ᱱᱤᱛᱚᱜ᱾
ᱦᱮᱸ
ᱦᱳᱭ
ᱞᱟᱹᱭ ᱫᱟᱞᱤᱧ ᱥᱚᱵᱽᱡᱤ ᱵᱟᱡᱟᱨ ᱠᱚᱫᱚ ᱦᱳᱥᱴᱮᱞ ᱠᱚᱲᱟ ᱜᱮᱠᱚ ᱪᱟᱞᱟᱜᱼᱟ ᱵᱟᱝᱼᱟ?
ᱦᱚ ᱦᱚ ᱦᱚᱥᱴᱮᱞ ᱜᱤᱫᱽᱨᱟᱹ ᱜᱮ ᱡᱚᱛᱚ ᱢᱟᱱᱮ ᱥᱚᱵᱽᱡᱤ ᱠᱚ ᱛᱟᱯᱚᱨ ᱡᱚᱛᱚ ᱠᱤᱪᱷᱩ ᱡᱟ ᱢᱟᱱᱮ ᱦᱳᱥᱴᱮᱞ ᱠᱚᱨᱮᱱᱟᱜ ᱥᱟᱯᱟᱵ ᱠᱚᱫᱚ ᱦᱳᱥᱴᱮᱞ ᱜᱤᱫᱽᱨᱟᱹ ᱠᱚᱞᱮ ᱠᱤᱨᱤᱧ ᱜᱮᱭᱟ
ᱟᱪᱪᱷᱟ ᱟᱪᱪᱷᱟ ᱢᱟᱱᱮ ᱡᱚᱢ ᱧᱩᱩ ᱫᱚ ᱢᱟᱱᱮ ᱢᱟᱱᱮ ᱰᱮᱞᱤ ᱢᱟᱱᱮ ᱨᱩᱴᱤᱱ ᱠᱚᱨᱟ ᱢᱮᱱᱟᱜ-ᱟ ᱥᱮ ᱪᱮᱫ?
ᱦᱚᱸ ᱦᱚᱸ ᱨᱩᱴᱤᱱ ᱦᱤᱥᱟᱵ ᱛᱮᱜᱮ ᱦᱳᱭ
ᱜᱚᱝᱠᱮ ᱛᱟᱦᱚᱞᱮ ᱞᱟᱹᱭ ᱮᱫᱟᱞᱤᱧ ᱪᱟᱥ ᱵᱟᱥ ᱨᱮᱫᱚ ᱟᱹᱞᱤᱧ ᱫᱚ ᱱᱤᱭᱟᱹ ᱜᱷᱟᱹᱲᱤ ᱫᱚ ᱚᱲᱟᱜ ᱨᱮᱜᱮ᱾ ᱚᱞ ᱯᱟᱲᱦᱟᱣ ᱠᱚᱫᱚ ᱱᱟᱜ ᱠᱷᱟᱱ ᱦᱳᱭ ᱚᱞ ᱯᱟᱲᱦᱟᱣ ᱫᱚ ᱵᱟᱹᱜᱤ ᱵᱟᱲᱟ ᱦᱩᱭ ᱟᱠᱟᱱᱟ᱾
ᱚ ᱟᱪᱪᱷᱟ᱾ ᱪᱟᱥ ᱵᱟᱥ ᱫᱚ ᱛᱟᱦᱚᱞᱮ ᱵᱟᱝ?
ᱦᱚ ᱟᱫᱚ ᱠᱷᱟᱹᱞᱤᱭᱟᱜ ᱛᱟᱦᱮᱸ ᱠᱟᱛᱮ ᱪᱮᱫ ᱪᱮᱫ ᱮᱢ ᱪᱮᱠᱟᱭᱟ ᱢᱟᱱᱮ ᱠᱟᱹᱢᱤ ᱛᱚ ᱥᱮᱨᱚᱠᱚᱢ ᱵᱟᱹᱱᱩᱜᱼᱟ ᱟᱨ ᱚᱠᱟᱨᱮᱢ ᱠᱟᱹᱢᱤᱭᱟ ᱟᱫᱚ ᱚᱱᱠᱟ ᱚᱲᱟᱜ ᱨᱮᱱᱟᱜ
ᱚ
ᱜᱚᱲᱚ ᱵᱟᱲᱟ ᱦᱩᱭᱩᱜ ᱠᱟᱱᱟ᱾
ᱦᱳᱭ ᱦᱳᱭ᱾
ᱚᱱᱠᱟ ᱛᱮᱜᱮ ᱫᱤᱱ ᱠᱚ ᱯᱟᱨᱚᱢ ᱦᱩᱭᱩᱜ ᱠᱟᱱᱟ᱾
ᱟᱫᱚ ᱪᱤᱠᱟᱹᱭᱟ ᱵᱤᱱ ᱚᱱᱟ ᱠᱚ ᱠᱟᱛᱮ ᱜᱮᱛᱚ ᱟᱵᱚ ᱫᱚ ᱨᱮᱸᱜᱮᱡ ᱦᱚᱲ ᱚᱱᱠᱟ ᱠᱟᱛᱮ ᱜᱮ ᱠᱟᱹᱢᱤ ᱯᱟᱨᱚᱢ ᱦᱩᱭᱩᱜ ᱛᱟᱵᱚᱱᱟ᱾
ᱦᱩᱸ ᱟᱫᱚ ᱜᱚᱝᱠᱮ ᱛᱟᱦᱚᱞᱮ ᱟᱯᱮ ᱥᱮᱱᱟᱜ ᱚᱱᱛᱮᱱᱟᱜ ᱫᱤᱥᱚᱢ ᱫᱚ ᱢᱟᱱᱮ ᱵᱤᱨ ᱢᱮᱱᱟᱜᱼᱟᱥᱮ ᱵᱩᱨᱩ ᱢᱮᱱᱟᱜᱼᱟᱥᱮ ᱢᱟᱴ ᱠᱚᱜᱮ ᱡᱟᱹᱥᱛᱤ?
ᱟᱞᱮ ᱫᱚ ᱵᱤᱨ ᱫᱤᱥᱚᱢ᱾ ᱵᱤᱨ ᱫᱤᱥᱚᱢ ᱟᱨᱠᱤ ᱡᱚᱝᱜᱚᱞ ᱢᱚᱦᱚᱞ ᱜᱮᱞᱮ ᱯᱟᱲᱟᱜ ᱠᱟᱱᱟᱹ ᱾
ᱟᱪᱪᱷᱟ ᱛᱟᱦᱚᱞᱮ ᱯᱩᱴᱠᱟᱹ ᱠᱚ ᱩᱴ ᱠᱚ ᱡᱟᱱᱟᱢᱚᱜ ᱠᱟᱱᱟ?
ᱦᱳᱭ ᱡᱟᱱᱟᱢᱚᱜ ᱠᱟᱱᱟ ᱵᱷᱟᱹᱜᱤ ᱜᱮ᱾
ᱟᱪᱪᱷᱟ
ᱪᱟᱞᱟᱜ ᱠᱟᱱᱟ ᱠᱚ ᱟᱭᱳ ᱛᱟᱠᱚ ᱦᱳᱭ ᱦᱳᱭ᱾ ᱪᱟᱞᱟᱜ ᱠᱟᱱᱟ ᱠᱚ ᱚᱲᱟᱜ ᱦᱚᱲ ᱠᱚ ᱜᱚᱜ ᱟᱹᱜᱩᱭᱮ ᱫᱟᱠᱚ᱾ ᱯᱟᱨ ᱱᱤᱭᱟᱹ ᱜᱷᱟᱹᱲᱤᱡ ᱫᱚ ᱚᱱᱟ ᱠᱚᱜᱮ ᱩᱛᱩ ᱠᱚ ᱫᱚ ᱪᱟᱞᱟᱜ ᱠᱟᱱᱟ᱾
ᱟᱹᱰᱤ ᱱᱟᱯᱟᱭ ᱟᱨ ᱦᱟᱹᱛᱤ ᱠᱚᱠᱚ ᱦᱤᱡᱩᱜ ᱜᱮᱭᱟ?
ᱦᱳᱭ ᱦᱚᱸ ᱦᱤᱡᱩᱜ ᱜᱮᱭᱟ ᱠᱚ ᱟᱫᱚ ᱟᱫᱚ ᱟᱞᱮ ᱢᱟ ᱵᱤᱨ ᱨᱮᱜᱮ ᱛᱟᱞᱮ ᱚᱲᱟᱜ ᱫᱚ ᱟᱫᱚ ᱦᱟᱹᱛᱤ ᱠᱚ ᱢᱟ ᱫᱤᱱ ᱜᱮ ᱯᱨᱟᱭ ᱜᱮᱠᱚ ᱦᱤᱨᱤ ᱞᱮᱭᱟ᱾
ᱟᱪᱪᱷᱟ ᱢᱟᱱᱮ ᱵᱟᱹᱫᱽ ᱵᱟᱹᱭᱦᱟᱹᱲ ᱢᱟᱴᱷ ᱛᱟᱯᱚᱨ ᱚᱲᱟᱜ ᱥᱩᱨ ᱨᱮ ᱡᱟᱦᱟᱱᱟᱜ ᱠᱚ ᱧᱟᱢᱟ ᱚᱱᱟ ᱠᱚᱫᱚ ᱡᱚᱢ ᱡᱚᱢ ᱛᱮᱠᱚ ᱯᱟᱨᱚᱢ ᱪᱟᱞᱟᱜᱼᱟ᱾
ᱦᱚᱸ ᱚᱱᱟ ᱠᱚᱫᱚ ᱠᱚ ᱡᱚᱢ ᱪᱟᱵᱟᱭᱟ᱾ ᱢᱟᱱᱮ ᱡᱚᱢ ᱠᱷᱚᱱ ᱟᱫᱚ ᱢᱟᱰᱟ ᱭᱟᱠᱚ ᱥᱮ
ᱦᱮᱸ ᱦᱮᱸ ᱦᱮᱸ ᱚᱱᱟ ᱛᱮᱜᱮ ᱵᱤᱥᱤ ᱠᱚ ᱠᱷᱚᱛᱤ ᱤᱫᱤᱭᱟ᱾
ᱦᱳᱭ ᱦᱳᱭ
ᱚᱱᱮ ᱡᱮ ᱱᱟᱠᱷᱟᱱ ᱦᱟᱹᱛᱤ ᱠᱚᱫᱚ ᱱᱚᱛᱮ ᱫᱚ ᱵᱟᱝᱠᱚ ᱦᱤᱡᱩᱜ ᱜᱮᱭᱟ ᱩᱱᱟᱹᱜ ᱴᱟ᱾ ᱟᱹᱰᱤ ᱠᱚᱢ ᱡᱟᱦᱟᱸ ᱛᱤᱥ ᱠᱚᱨᱮ ᱦᱚᱭᱛᱳ ᱡᱟᱦᱟᱸᱭ ᱠᱚ ᱞᱟᱜᱟᱣ ᱟᱹᱜᱩ ᱞᱮᱠᱚ ᱠᱷᱟᱱ ᱟᱨᱠᱤ ᱟᱞᱮ ᱥᱮᱫ ᱫᱚ᱾ ᱛᱯᱚᱨᱮ ᱦᱟᱹᱛᱤ ᱠᱚ ᱦᱮᱡ ᱞᱮᱱᱠᱷᱟᱱ ᱫᱚᱢᱮ ᱦᱚᱲ ᱠᱚ ᱩᱰᱩᱠᱚᱜᱼᱟ ᱟᱫᱚ ᱦᱟᱹᱛᱤ ᱜᱮ ᱠᱟᱹᱴᱤᱡ ᱚᱠᱟᱞᱮᱠᱟ ᱪᱚᱠᱚ ᱵᱩᱡᱣᱟ-ᱟ ᱟᱫᱚ ᱠᱚ ᱨᱩᱣᱟᱹᱲᱟ᱾
ᱟᱫᱚ ᱛᱟᱦᱚᱞᱮ ᱵᱤᱨ ᱠᱚᱫᱚ ᱢᱮᱱᱟᱜ ᱜᱮᱭᱟ ᱵᱟᱝ?
ᱦᱚᱸ ᱢᱮᱱᱟᱜᱼᱟ ᱠᱟᱹᱴᱤᱡ ᱥᱟᱺᱜᱤᱧ ᱨᱮ ᱟᱨᱠᱤ ᱢᱤᱫᱴᱟ ᱠᱩᱲᱤ ᱜᱤᱫᱽᱨᱟᱹ ᱫᱚ ᱵᱟᱹᱱᱩᱜ
ᱚ
ᱠᱟᱹᱴᱤᱡ ᱪᱟᱞᱟᱣ ᱧᱚᱜ ᱦᱩᱭᱩᱜᱼᱟ ᱦᱳᱭ ᱳᱭ ᱠᱤᱞᱳᱢᱤᱴᱟᱨ ᱥᱟᱺᱜᱤᱧ ᱨᱮ ᱢᱮᱱᱟᱜᱼᱟ᱾ ᱟᱫᱚ ᱦᱟᱹᱛᱤ ᱦᱤᱡᱩᱜ ᱛᱮᱫᱚ ᱢᱟᱱᱮ ᱟᱹᱰᱤ ᱩᱥᱛᱟᱹᱭ ᱟᱹᱰᱤ ᱩᱥᱛᱟᱹᱭ ᱟᱹᱛᱩ ᱠᱚ ᱢᱮᱱᱟᱜᱼᱟ ᱯᱟᱨᱚᱢ ᱟᱹᱜᱩ ᱦᱩᱭᱩᱜ ᱛᱟᱠᱚᱣᱟ ᱛᱚᱵᱮᱭᱱᱟ ᱢᱟᱱᱮ, ᱟᱞᱮᱥᱮᱫ ᱫᱚᱠᱚ ᱥᱮᱴᱮᱨ ᱫᱟᱲᱮᱭᱟᱜᱼᱟ᱾
ᱦᱳᱭ ᱦᱳᱭ᱾ ᱟᱫᱚ ᱛᱟᱦᱚᱞᱮ ᱱᱚᱜᱼᱚᱭ ᱡᱮ ᱦᱩᱞ ᱫᱤᱵᱚᱥ ᱠᱚ ᱯᱟᱞᱚᱱᱟ ᱪᱮᱫᱠᱟ ᱯᱮ ᱯᱟᱞᱚᱱ ᱠᱮᱫᱟ ᱡᱚᱢᱠᱟ ᱧᱚᱜ?
ᱦᱚᱸ ᱡᱚᱱᱠᱟᱣ ᱜᱮᱭᱟ ᱯᱩᱨᱟᱹ ᱟᱹᱛᱩ ᱥᱚᱢᱮᱛ ᱛᱮᱞᱮ ᱯᱟᱞᱚᱱ ᱠᱮᱫᱟ᱾
ᱚ ᱡᱚᱢᱠᱟ ᱧᱚᱜ ᱜᱮ ᱛᱟᱦᱚᱞᱮ ᱦᱩᱭᱩᱜ
ᱦᱳᱭ ᱟᱛᱳ ᱨᱮᱱ ᱡᱟᱦᱟᱸ ᱛᱤᱱᱟᱹᱜ ᱠᱚᱲᱟ ᱠᱩᱲᱤ ᱠᱚ ᱛᱟᱦᱮᱱᱟ ᱢᱟᱱᱮ ᱮᱢᱱᱤ ᱟᱨᱠᱤ ᱡᱟᱦᱟᱸᱭ ᱜᱮᱜᱮ ᱟᱹᱛᱩᱨ ᱨᱮ ᱢᱮᱱᱟᱜ ᱠᱚᱣᱟ᱾ ᱡᱚᱛᱚ ᱜᱮᱠᱚ ᱢᱟᱱᱮ ᱥᱮᱴᱮᱨᱚᱜᱼᱟ ᱠᱚ ᱟᱨᱠᱤ ᱚᱱᱟ ᱡᱟᱦᱟᱸᱨᱮ ᱥᱟᱱᱴᱟᱜ ᱜᱚᱰᱟ ᱠᱟᱱᱟ ᱟᱨᱠᱤ ᱚᱸᱰᱮ᱾
ᱦᱳᱭ ᱦᱳᱭ ᱟᱞᱮ ᱦᱚᱸ ᱢᱟᱱᱮ ᱟᱞᱮ ᱫᱚ ᱯᱨᱟᱭ ᱯᱮᱭᱟ ᱟᱛᱩ ᱛᱮᱞᱮ ᱠᱚᱨᱟᱣ ᱠᱮᱫᱟ᱾
ᱟᱪᱪᱷᱟ
ᱢᱟᱱᱮ ᱟᱞᱮ ᱦᱚᱸ ᱡᱚᱢᱠᱟ ᱧᱚᱜ ᱜᱮ ᱦᱩᱭ ᱠᱟᱱᱟ᱾
ᱟᱪᱪᱷᱟ ᱟᱪᱪᱷᱟ
ᱟᱫᱚ ᱟᱹᱛᱩ ᱢᱟᱨᱟᱝ ᱜᱮᱛᱟᱞᱮᱭᱟ ᱥᱮ ᱟᱫᱚ, ᱢᱟᱱᱮ ᱢᱳᱴ ᱯᱮᱭᱟ ᱟᱹᱛᱩ ᱛᱟᱞᱮ ᱟᱞᱮ ᱯᱮᱭᱟ ᱟᱛᱳ ᱨᱮ ᱯᱨᱟᱭ ᱪᱟᱨᱥᱚ ᱯᱟᱸᱪᱥᱚᱴᱤ ᱜᱟᱱ ᱚᱲᱟᱜ ᱦᱩᱭᱩᱜᱼᱟ᱾
ᱟᱪᱪᱷ
ᱟᱫᱚ ᱱᱚᱸᱰᱮ ᱫᱚ ᱱᱟᱜ ᱠᱷᱟᱱ ᱩᱱᱟᱹᱜ ᱜᱟᱱ ᱫᱚ ᱚᱲᱟᱜ ᱵᱟᱹᱱᱩᱜᱼᱟ ᱳᱭ ᱦᱳᱭ ᱱᱚᱸᱰᱮ ᱫᱚ ᱥᱟᱴ ᱥᱳᱛᱛᱳᱨᱴᱤ ᱜᱟᱱ ᱚᱲᱟᱜ ᱦᱩᱭᱩᱜᱼᱟ ᱟᱨᱠᱤ᱾